ᱦᱮᱞᱳ, ᱡᱚᱦᱟᱨ ᱜᱮ ᱫᱟᱫᱟ ᱾
ᱦᱮ ᱡᱚᱦᱟᱨ ᱜᱮ ᱾
ᱟᱨ ᱱᱟᱯᱟᱭ ᱵᱟᱲᱟ ᱜᱮᱭᱟᱢ ᱛᱚ?
ᱦᱮᱸ ᱱᱟᱯᱟᱭ ᱵᱟᱲᱟ ᱜᱮ, ᱟᱢᱜᱮ ᱚᱠᱟ ᱞᱮᱠᱟ?
ᱦᱮᱸ ᱦᱮᱸ ᱫᱟᱫᱟ ᱤᱧᱦᱚᱸ ᱱᱟᱯᱟᱭ ᱵᱟᱲᱟ ᱜᱮ ᱾
ᱟᱪᱪᱷᱟ ᱾
ᱟᱯᱮᱥᱮᱫ ᱫᱚ ᱫᱟᱜ ᱡᱟᱹᱲᱤ ᱪᱮᱫ ᱞᱮᱠᱟ ᱦᱩᱭᱩᱜ ᱠᱟᱱᱟ ᱛᱟᱦᱚᱞᱮ?
ᱟᱞᱮ ᱥᱮᱫ ᱦᱚᱸ ᱫᱟᱜ ᱠᱮᱜ ᱜᱮᱭᱟ ᱛᱟᱦᱮᱧ ᱫᱚ ᱦᱮᱸᱥᱮ ᱾ ᱤᱱᱟᱹ ᱛᱟᱭᱚᱢ ᱟᱯᱮ ᱥᱮᱫ ᱫᱚ ᱫᱟᱜ ᱠᱮᱫᱟᱭ ᱥᱮ ᱵᱟᱝ?
ᱟᱞᱮᱥᱮᱫ ᱫᱚ ᱵᱟᱭ ᱫᱟᱜ ᱟᱠᱟᱫᱟᱭ, ᱦᱚᱞᱟ ᱢᱟᱫᱷᱮᱨ ᱫᱟᱜ ᱠᱮᱫᱟᱭ ᱛᱮᱦᱮᱧ ᱫᱚ ᱵᱟᱭ ᱫᱟᱜ ᱟᱠᱟᱫᱟᱭ ᱾
ᱦᱮᱸ ᱾
ᱟᱨ ᱪᱟᱥ ᱠᱚᱫᱚ ᱪᱮᱫ ᱞᱮᱠᱟ ᱦᱩᱭᱩᱜ ᱠᱟᱱ ᱦᱳᱭᱳᱜ ᱠᱟᱱᱟ ᱛᱟᱦᱚᱞᱮ ᱚᱱᱛᱮ ᱫᱚ?
ᱦᱮᱸ ᱦᱩᱭ ᱜᱚᱜ ᱠᱟᱱ ᱜᱮ ᱦᱮᱸ ᱟᱹᱰᱤᱴᱟᱜ ᱜᱮ᱾
ᱦᱮᱸ ᱢᱟᱱᱮ ᱱᱚᱣᱟ ᱥᱤᱡᱮᱱ ᱫᱚ ᱢᱟᱱᱮ ᱡᱷᱚᱛᱚ ᱥᱮᱫ ᱫᱚ ᱵᱟᱠᱚ ᱪᱟᱥ ᱫᱟᱲᱮᱭᱟᱜ ᱠᱟᱱᱟ ᱫᱟᱜ ᱠᱷᱟᱹᱛᱤᱨ ᱛᱮ ᱾
ᱦᱩᱸ
ᱦᱩᱸ
ᱟᱪᱪᱷᱟ ᱫᱟᱹᱭ ᱟᱫᱚ ᱤᱧ ᱢᱤᱫᱴᱟᱝ ᱥᱟᱛᱟᱢᱤᱧ ᱫᱤᱥᱟᱹᱭᱮᱫ ᱛᱟᱦᱮᱸᱜᱼᱟ ᱥᱮ ᱵᱟᱝ ᱚᱱᱟ ᱥᱟᱛᱟᱢ ᱪᱮᱛᱟᱱ ᱨᱮ᱾ ᱜᱟᱞᱢᱟᱨᱟᱣ ᱞᱮᱠᱷᱟᱱ ᱫᱚ ᱱᱟᱯᱟᱭ ᱠᱚᱜ ᱜᱮᱭᱟ ᱡᱮ ᱟᱢ ᱛᱚᱨᱚᱯᱷ ᱥᱮᱫ ᱠᱷᱚᱱᱟᱜ ᱪᱮᱜ ᱞᱮᱠᱟ ᱪᱮᱫ ᱤᱧ ᱩᱭᱦᱟᱹᱨ ᱵᱷᱟᱵᱱᱟ ᱧᱟᱢ ᱫᱟᱭ ᱦᱮᱸ ᱥᱮ ᱵᱟᱝ ᱞᱟᱹᱭ ᱫᱟᱹᱧ ᱚᱞ ᱯᱟᱲᱦᱟᱜ ᱠᱟᱱ ᱜᱮᱭᱟᱢ ᱵᱟᱝ?
ᱩᱸ ᱦᱩᱸ ᱚᱞ ᱯᱟᱲᱦᱟᱣ ᱫᱚ ᱦᱳᱭᱳᱜ ᱠᱟᱱ ᱜᱮᱭᱟ
ᱟᱪᱪᱷᱟ ᱟᱪᱪᱷᱟ ᱟᱫᱚ ᱛᱤᱱᱟᱹᱜ ᱜᱟᱱ ᱨᱮᱢ ᱚᱞ ᱯᱟᱲᱦᱟᱜ ᱠᱟᱱᱟ ᱛᱚ ᱱᱤᱛᱚᱜ?
ᱟᱨ ᱱᱚᱜ-ᱚᱭ ᱴᱩᱭᱮᱞᱵᱷ ᱪᱟᱞᱟᱜ ᱠᱟᱱ ᱛᱤᱧᱟᱹ
ᱚ ᱟᱪᱪᱷᱟ ᱟᱪᱪᱷᱟ ᱡᱟᱭ ᱦᱳᱠ ᱦᱳᱭᱛᱚ ᱴᱩᱭᱮᱞᱵᱷ ᱛᱚ ᱟᱫᱚ ᱚᱱᱟᱜᱮᱢ ᱫᱟᱲᱮᱭᱟᱜᱼᱟ ᱥᱮ ᱵᱟᱝ ᱫᱮᱠᱷᱤᱧ ᱚᱱᱟᱜᱮᱧ ᱠᱩᱞᱤ ᱞᱮᱜᱟ ᱦᱟᱢ ᱜᱮ ᱟᱫᱚ ᱱᱤᱛᱚᱜ ᱫᱷᱟᱹᱵᱤᱡ ᱛᱮ ᱪᱮᱫ ᱞᱮᱠᱟ ᱟᱯᱮ ᱚᱱᱟ ᱮ ᱤᱛᱩᱱ ᱟᱥᱲᱟ ᱠᱚᱨᱮ ᱮᱸ ᱢᱟᱹᱭ ᱵᱟᱹᱵᱩ-ᱵᱟᱹᱵᱩ ᱛᱟᱠᱚ ᱛᱤᱱᱟᱹᱜ ᱜᱟᱱ ᱚᱞ ᱯᱟᱲᱦᱟᱜ ᱠᱟᱱᱟ ᱠᱚ?
ᱮᱸ ᱦᱮᱸ ᱫᱷᱟᱹᱨ ᱜᱮᱞᱮ ᱚᱞᱚᱜ ᱯᱟᱲᱦᱟᱜ ᱠᱟᱱᱟ ᱢᱤᱫ ᱥᱚᱸᱜᱮ ᱛᱮᱜᱮ ᱢᱟᱱᱮ ᱮᱸᱜ ᱠᱮᱞᱟᱥ ᱨᱮᱫᱚ ᱦᱮᱱᱟᱜ ᱞᱮᱭᱟ ᱟᱥᱤ ᱜᱟᱱ ᱟᱥᱤ ᱡᱚᱱ ᱜᱟᱱ
ᱟᱪᱪᱷᱟ ᱡᱟᱭ ᱦᱳᱠ‌
ᱟᱹᱰᱤ ᱱᱟᱯᱟᱭ ᱠᱟᱛᱷᱟ ᱟᱫᱚ ᱠᱟᱛᱷᱟ ᱫᱚᱧ ᱞᱟᱹᱭ ᱫᱟᱹᱧ ᱡᱮ ᱵᱟᱹᱵᱩ ᱛᱟᱠᱚ ᱪᱮᱫ ᱞᱮᱠᱟ ᱚᱸᱰᱮ ᱠᱮᱞᱟᱥ ᱠᱚᱠᱚ ᱪᱟᱞᱟᱜ ᱠᱟᱱᱟ ᱠᱚ ᱥᱮ ᱵᱟᱝ? ᱠᱮᱞᱟᱥ ᱠᱚ
ᱮᱦᱮᱸ ᱪᱟᱞᱟᱣ ᱫᱚ ᱢᱟᱱᱮ ᱚᱱᱟ ᱫᱚ ᱦᱳᱥᱴᱮᱞ ᱠᱟᱱᱟ᱾ ᱪᱟᱞᱟᱜ ᱜᱮᱭᱟ ᱠᱚ ᱦᱮᱸ ᱦᱮᱸ ᱦᱳᱥᱴᱮᱞ ᱨᱮ ᱛᱟᱦᱮᱱ ᱠᱚᱨᱛᱮ ᱜᱮᱞᱮ ᱛᱚ ᱢᱟᱱᱮ ᱡᱷᱚᱛᱚ ᱦᱚᱲ ᱜᱮ ᱪᱟᱞᱟᱜ ᱦᱩᱭᱩᱜ ᱛᱟᱢᱟ ᱚᱠᱚᱭ ᱦᱚᱸ ᱦᱳᱥᱴᱮᱞ ᱠᱚᱨᱮ ᱵᱟᱢ ᱛᱟᱦᱮᱱᱟ ᱚᱱᱟ ᱠᱷᱟᱹᱛᱤᱨ ᱠᱞᱟᱥ ᱫᱚ ᱡᱷᱚᱛᱚ ᱜᱮᱠᱚ ᱪᱟᱜ ᱜᱮᱭᱟ
ᱟᱪᱪᱷᱟ ᱟᱫᱚ ᱡᱩᱫᱤᱢ ᱫᱟᱲᱮᱭᱟᱜ ᱠᱷᱟᱱ ᱫᱚ ᱱᱟᱯᱟᱭ ᱠᱟᱛᱷᱟ ᱵᱟᱠᱷᱟᱱ ᱫᱚ ᱤᱧ ᱦᱮᱛᱜ ᱢᱤᱫ ᱵᱟᱨ ᱠᱟᱛᱷᱟ ᱞᱟᱹᱭ ᱠᱟᱛᱮᱜ ᱜᱮ ᱦᱚᱭᱛᱚ ᱤᱧ-ᱤᱧ ᱢᱩᱪᱟᱹᱫᱟ ᱚᱱᱟ ᱛᱮ ᱫᱚ ᱡᱮ ᱱᱚᱜᱼᱚᱭ ᱮ ᱯᱨᱟᱭ ᱜᱮ ᱧᱮᱞ ᱠᱟᱱᱟ ᱡᱮ ᱵᱟᱹᱵᱩ ᱛᱟᱠᱚ ᱠᱷᱚᱱ ᱫᱚ ᱢᱟᱹᱭ ᱛᱟᱠᱚ ᱚᱞ ᱯᱟᱲᱦᱟᱣ ᱫᱚᱠᱚ ᱮ ᱥᱟᱸᱜᱮ ᱫᱷᱟᱹᱵᱤᱡ ᱥᱮ ᱞᱟᱯᱷᱟᱝ ᱫᱷᱟᱹᱵᱤᱡ ᱠᱚ ᱚᱞ ᱯᱟᱲᱦᱟᱜ ᱜᱮᱭᱟ ᱠᱚ ᱢᱮᱱᱠᱷᱟᱱ ᱵᱟᱹᱵᱩ ᱛᱟᱠᱚ ᱠᱚᱫᱚ ᱧᱮᱞ ᱠᱟᱱᱟ ᱡᱮ ᱟ ᱟᱫᱷᱟ ᱫᱤᱱ ᱨᱮᱜᱮ ᱟᱠᱚ ᱠᱚ ᱚᱞ ᱯᱟᱲᱦᱟᱣ ᱠᱚ ᱰᱩᱜᱤ ᱛᱟᱠᱚᱣᱟ ᱚᱱᱟ ᱨᱮᱱᱟ ᱟᱢ ᱥᱮ ᱚᱡᱮ ᱢᱟᱥᱮ ᱞᱟᱹᱭ ᱛᱟᱞᱟᱝ ᱢᱮ ᱪᱮᱜ ᱞᱮᱠᱟᱢ ᱢᱚᱱᱮ ᱜᱮᱭᱟ
ᱢᱟᱱᱮ ᱱᱚᱣᱟ ᱫᱚ ᱪᱮᱜ ᱞᱮᱠᱟ ᱢᱟᱱᱮ ᱵᱟᱹᱵᱩ ᱛᱟᱠᱚ ᱫᱚ ᱢᱟᱱᱮ ᱡᱷᱚ ᱛᱚ ᱦᱚᱲ ᱫᱚ ᱵᱟᱝ ᱚᱠᱚᱭ ᱚᱠᱚᱭ ᱠᱚᱫᱚ ᱢᱤᱫ ᱵᱟᱨ ᱦᱚᱲ ᱫᱚᱠᱚ ᱯᱟᱲᱦᱟᱜ ᱠᱟᱱ ᱜᱮᱭᱟ ᱵᱟᱹᱵᱩ ᱛᱟᱠᱚ ᱦᱸ ᱵᱟᱠᱤ
ᱤᱧᱤᱧ ᱧᱮᱞᱟ ᱮᱠᱪᱩᱭᱮᱞᱤ ᱤᱧᱤᱧ ᱞᱟᱹᱭ ᱫᱟ ᱡᱮ ᱢᱮᱪᱩᱨᱤᱴᱤ ᱡᱩᱫᱤᱢ ᱧᱮᱞᱟ ᱡᱮ ᱱᱚᱣᱟ ᱠᱚᱞᱮᱡᱽ ᱨᱮ ᱢᱟᱱᱮ ᱦᱮᱸ ᱢᱟᱱᱮ ᱵᱤᱫᱽᱫᱟᱹᱜᱟᱲ ᱟᱨ ᱡᱮᱜᱮᱛ ᱵᱤᱫᱽᱫᱟᱹᱜᱟᱲ ᱡᱩᱫᱤ ᱟᱢᱮᱢ ᱧᱮᱞᱟ ᱚᱱᱟᱨᱮ ᱧᱮᱞᱚᱜ-ᱟ ᱡᱮ ᱡᱩᱫᱤ ᱢᱟᱹᱭ ᱛᱟᱠᱚ ᱠᱚ ᱛᱟᱦᱮᱱᱟ ᱠᱩᱲᱤ ᱡᱚᱱ ᱚᱸᱰᱮ ᱵᱟᱹᱵᱩ ᱛᱟᱠᱚ ᱠᱚ ᱛᱟᱦᱮᱱᱟ ᱦᱳᱭᱛᱚ ᱫᱚᱥ ᱡᱚᱱ ᱛᱚ ᱱᱚᱜᱼᱚ ᱱᱚᱝᱠᱟᱱᱟᱜ ᱰᱤᱯᱷᱟᱨᱮᱱᱥ ᱪᱮᱫᱟᱜ ᱧᱮᱞᱚᱜ ᱠᱟᱱᱟ ᱦᱮᱸ ᱥᱮ ᱵᱟᱝ ᱚᱱᱟ ᱠᱟᱛᱷᱟ ᱨᱮᱜᱮ ᱮᱠᱟᱞ ᱵᱟᱠᱚ ᱪᱟᱞᱟᱜ ᱠᱟᱱᱟ ᱱᱚᱝᱠᱟᱱ ᱠᱟᱛᱷᱟ ᱫᱚ ᱵᱟᱹᱧ ᱞᱟᱹᱭᱪᱚᱭᱫᱟ ᱢᱤᱫᱴᱟᱝ ᱢᱮᱪᱩᱨᱤᱴᱤ ᱡᱟᱱᱮ ᱵᱮᱥᱤᱜ ᱠᱟᱱ ᱛᱟᱠᱚᱣᱟ ᱢᱟᱹᱭ ᱛᱟᱠᱚᱣᱟᱜ ᱵᱤᱴᱤ ᱛᱟᱠᱚᱣᱟᱜ
ᱮᱦᱮᱸ ᱢᱟᱱᱮ ᱠᱚᱲᱟ ᱜᱤᱫᱽᱨᱟᱹ ᱫᱚ ᱟᱥᱚᱞᱮ ᱛᱚ ᱢᱟᱱᱮ ᱩᱝ ᱩᱱᱠᱩ ᱫᱚ ᱟᱹᱰᱤ ᱠᱤᱪᱷᱩ ᱛᱮ ᱵᱟᱠᱚ ᱯᱟᱲᱦᱟᱜ ᱜᱮᱭᱟ ᱦᱟᱛ ᱨᱮ ᱯᱷᱳᱱ ᱛᱟᱦᱮᱸ ᱛᱟᱠᱚ ᱞᱮᱱᱠᱷᱟᱱ ᱫᱚ ᱢᱟᱱᱮ ᱯᱟᱲᱦᱟᱜ ᱥᱮᱫ ᱫᱚ ᱟᱜᱨᱚᱦᱚ ᱵᱟᱝ ᱛᱟᱦᱮᱱ ᱛᱟᱠᱚ ᱜᱮᱭᱟ ᱡᱮ ᱟᱹᱰᱤ ᱠᱤᱪᱷᱩ ᱜᱮ ᱩᱱᱠᱩᱣᱟᱜ ᱢᱤᱫᱴᱟᱝ ᱦᱮᱱᱟᱜ ᱛᱟ ᱠᱚ ᱳᱭ ᱵᱟᱭᱯᱟᱥ ᱛᱮ ᱦᱳᱭᱛᱚ ᱚᱱᱟ ᱠᱷᱟᱹᱛᱤᱨ ᱛᱮᱜᱮ ᱵᱟᱝ ᱦᱩᱭ ᱫᱟᱲᱮᱜ ᱜᱮᱭᱟ ᱟᱨ ᱵᱟᱝ ᱠᱩᱲᱤ ᱜᱤᱫᱽᱨᱟᱹ ᱫᱚᱠᱚ ᱢᱚᱱᱮᱭᱟ ᱡᱮ ᱵᱟᱝ ᱯᱟᱲᱦᱟᱜ ᱦᱩᱭᱩᱜ ᱛᱤᱧᱟ ᱚᱱᱠᱟ ᱢᱟᱱᱮ ᱟᱭᱳ ᱵᱟᱵᱟ ᱚᱲᱟᱜ ᱚᱝ ᱠᱚᱥᱴᱚ ᱠᱟᱛᱮᱜ ᱴᱟᱠᱟ ᱯᱚᱭᱥᱟ ᱠᱚ ᱤᱢᱟᱹᱧ ᱠᱟᱱᱟ ᱥᱮ ᱠᱷᱮᱛᱨᱮ ᱨᱮ ᱩᱱᱠᱩ ᱫᱚ ᱢᱚᱱᱮ ᱡᱳᱨ ᱠᱟᱜᱼᱟ ᱠᱚ ᱡᱮ ᱦᱮᱸ ᱯᱟᱲᱦᱟᱜ ᱦᱩᱭᱩᱜᱼᱟ ᱢᱟᱱᱮ ᱯᱟᱲᱦᱟᱜ ᱦᱩᱭᱩᱜᱼᱟ ᱚᱱᱟᱛᱮ ᱦᱳᱭᱛᱳ ᱡᱟᱹᱥᱛᱤ
ᱟᱪᱪᱷᱟ ᱟᱪᱪᱷᱟ ᱡᱟᱭ ᱦᱳᱠ᱾
ᱦᱮᱸ᱾
ᱚᱱᱠᱟ ᱵᱮᱯᱟᱨ ᱵᱟᱝ ᱟᱫᱚ ᱤᱧ ᱱᱚᱰᱮᱧ ᱮᱸ ᱠᱩᱠᱞᱤ ᱫᱚ ᱱᱤᱭᱟᱹ ᱠᱟᱨᱚᱱᱛᱤᱧ ᱫᱚᱦᱚ ᱠᱮᱫᱟ ᱟᱫᱚ ᱤᱧ ᱦᱚᱭᱛᱳ ᱛᱮᱞᱟ ᱦᱚᱧ ᱮᱢᱟ ᱠᱩᱞᱤ ᱦᱚᱧ ᱠᱩᱞᱤ ᱢᱮᱭᱟ᱾ ᱡᱮ ᱱᱚᱰᱮ ᱧᱮᱞᱚᱜ ᱠᱟᱱᱟ ᱡᱮ ᱟᱵᱚ ᱫᱚ ᱠᱷᱮᱨᱣᱟᱞ ᱦᱚᱯᱚᱱ ᱫᱚ ᱟᱹᱰᱤ ᱨᱮᱸᱜᱮᱡ ᱱᱟᱪᱟᱨ ᱦᱚᱲ ᱜᱮ ᱠᱟᱱᱟ ᱵᱚᱱ ᱦᱮᱸᱥᱮ ᱵᱟᱝ ᱛᱚ ᱟᱫᱚ ᱠᱟᱛᱷᱟ ᱫᱚ ᱱᱤᱛᱚᱜ ᱥᱚᱨᱠᱟᱨ ᱯᱟᱦᱟᱴᱟ ᱠᱷᱚᱱᱟᱜ ᱜᱚᱲᱚ ᱥᱚᱯᱚᱦᱚᱫ ᱥᱟᱱᱟᱢᱟᱜ ᱜᱮᱵᱚᱱ ᱧᱟᱢ ᱫᱟᱵᱚᱱ ᱮᱸᱱ ᱴᱟᱠᱟ ᱯᱚᱭᱥᱟ ᱠᱚᱫᱚ, ᱢᱮᱱ ᱠᱷᱚᱱ ᱵᱟᱵᱩ ᱛᱟ ᱠᱚ ᱚᱞ ᱯᱟᱲᱦᱟᱣ ᱡᱩᱫᱤᱧ ᱞᱟᱹᱭᱟ ᱡᱮ ᱢᱤᱜᱥᱚ ᱡᱚᱱ ᱨᱮ ᱦᱚᱳᱭᱛᱳ ᱤᱧ ᱠᱟᱛᱷᱟᱧ ᱞᱟᱹᱭᱟ ᱡᱮ ᱥᱳᱛᱛᱳᱨ ᱡᱚᱱ ᱫᱚ ᱵᱟᱹᱵᱩ ᱛᱟᱠᱚ ᱡᱟᱦᱟᱸᱭ ᱥᱮ ᱛᱤᱨᱤᱥ ᱡᱚᱱ ᱛᱤᱨᱤᱥ ᱡᱚᱱ ᱵᱟᱹᱵᱩ ᱛᱟᱠᱚ ᱫᱚ ᱧᱮᱞ ᱠᱚᱢ ᱩᱱᱠᱩ ᱫᱚ ᱯᱟᱲᱦᱟᱣ ᱚᱞ ᱯᱟᱲᱦᱟᱣ ᱯᱚᱛᱤ ᱜᱮ ᱢᱤᱫᱴᱟᱝ ᱤᱱᱴᱟᱨᱮᱥᱴ ᱜᱮ ᱵᱟᱱᱩᱜ ᱠᱟᱫ ᱛᱟᱠᱚᱣᱟ ᱴᱷᱤᱠ ᱟᱪᱪᱷᱮ? ᱟᱨ ᱡᱟᱦᱟᱸᱭ ᱪᱚᱞᱞᱤᱥ ᱯᱟᱨᱥᱮᱱ ᱦᱮᱸᱱᱟᱜ ᱠᱟᱜ ᱠᱚᱣᱟ ᱥᱮ ᱩᱱᱠᱩ ᱫᱚ ᱧᱮᱞᱚᱜᱚᱜᱼᱟ ᱡᱮ ᱮ ᱡᱟᱦᱟᱸ ᱫᱚ ᱦᱩᱭᱩᱜ ᱠᱟᱱᱟ ᱚᱞ ᱯᱟᱲᱦᱟᱣ ᱨᱮᱱᱟᱜ ᱴᱮᱥᱴ ᱦᱮᱸᱱᱟᱜ ᱠᱟᱫ ᱛᱟᱠᱚᱣᱼᱟ ᱢᱮᱱᱠᱷᱟᱱ ᱵᱟᱠᱚ ᱚᱞ ᱯᱟᱲᱦᱟᱜ ᱠᱟᱱᱟ ᱥᱮ ᱵᱟᱠᱚ ᱚᱞ ᱯᱟᱲᱦᱟᱣ ᱫᱟᱲᱮᱭᱟᱜ ᱠᱟᱱᱼᱟ, ᱟᱨ ᱡᱟᱦᱟᱸ ᱛᱤᱨᱤᱥ ᱯᱟᱨᱥᱮᱱ ᱡᱟᱦᱟᱸᱭ ᱦᱮᱱᱟᱜ ᱠᱟᱫ ᱠᱚᱣᱟ ᱩᱱᱠᱩ ᱫᱚ ᱟᱯᱮ ᱥᱟᱶᱛᱮᱠᱚ ᱪᱟᱞᱟᱣ ᱤᱫᱤᱜ ᱠᱟᱱᱟ ᱦᱮᱸ ᱥᱮ ᱵᱟᱝ? ᱢᱟᱱᱮ ᱵᱤᱴᱤ ᱛᱟᱠᱚ ᱥᱟᱶᱛᱮᱠᱚ ᱚᱞ ᱯᱟᱲᱦᱟᱜ ᱠᱟᱱᱟ, ᱛᱚ ᱱᱤᱭᱟᱹ ᱞᱮᱠᱟᱨᱮ ᱧᱮᱞᱚᱜᱚᱜ ᱠᱟᱱᱟ ᱩᱝ ᱛᱤᱨᱤᱥ ᱯᱟᱨᱥᱮᱱᱴ ᱠᱚᱫᱚ ᱩᱱᱠᱩ ᱫᱚ ᱢᱤᱫ ᱜᱮ ᱡᱟᱦᱟᱸ ᱨᱮ ᱜᱤᱰᱤ ᱦᱚᱴᱚ ᱠᱟᱜ ᱩᱱᱠᱩ ᱫᱚ ᱯᱷᱳᱱ ᱠᱚ ᱧᱟᱢ ᱠᱮᱫᱟ ᱠᱚ ᱦᱟᱴ, ᱯᱟᱛᱟ ᱪᱷᱟᱛᱟ ᱫᱟᱬᱟᱱ ᱞᱟᱹᱜᱤᱫ ᱦᱮᱸ ᱟᱫᱚ ᱩᱝᱠᱩ ᱫᱚ ᱚᱱᱟ ᱪᱮᱛᱟᱱ ᱨᱮᱜᱮ ᱵᱤᱥᱤ ᱠᱚ ᱢᱚᱱᱮ ᱠᱚ ᱜᱤᱰᱤᱭᱟᱣ ᱠᱮᱫᱟ ᱦᱮᱸᱥᱮ? ᱟᱫᱚ ᱚᱱᱟ ᱠᱷᱟᱹᱛᱤᱨ ᱛᱮ ᱧᱮᱞᱚᱜᱚᱜᱼᱟ ᱡᱮ ᱩᱝ ᱠᱩᱚᱣᱟᱜ ᱚᱞ ᱯᱟᱲᱦᱟᱣ ᱫᱚ ᱮᱸᱰᱮ ᱚᱱᱟ ᱠᱷᱟᱹᱛᱤᱨ ᱛᱮᱜᱮ ᱰᱩᱜᱤᱜ ᱛᱟᱠᱚᱣᱼᱟ ᱴᱷᱤᱠ ᱟᱪᱪᱷᱮ,
ᱦᱮᱸ ᱦᱮᱸ᱾
ᱟᱫᱚ ᱢᱮᱱ ᱠᱟᱛᱷᱟ ᱫᱚ ᱦᱩᱭᱩᱜᱜ ᱠᱟᱱᱟ ᱩᱱᱠᱩ ᱪᱚᱞᱞᱤᱥ ᱯᱟᱨᱥᱮᱱ ᱦᱚᱲᱟᱜ ᱠᱟᱛᱷᱟ ᱡᱟᱦᱟᱸᱭ ᱤᱧ ᱞᱟᱹᱭ ᱠᱮᱫᱟ ᱡᱮ ᱟᱠᱚᱨ ᱨᱮᱱᱟᱜ ᱚᱲᱟᱜ ᱦᱚᱲᱟᱜ ᱠᱟᱱᱟ ᱮᱴᱠᱮᱴᱚᱬᱮ ᱠᱷᱟᱹᱛᱤᱨ ᱛᱮ ᱵᱟᱠᱚ ᱪᱟᱞᱟᱜ ᱠᱟᱱᱟ, ᱟᱫᱚ ᱚᱱᱟ ᱠᱷᱟᱹᱛᱤᱨ ᱛᱮ ᱩᱱᱠᱩ ᱫᱚ ᱚᱞ ᱯᱟᱲᱦᱟᱣ ᱵᱟᱝ ᱠᱷᱟᱹᱛᱤᱨ ᱛᱮ ᱩᱱᱠᱩ ᱫᱚ ᱵᱟᱭᱨᱮ ᱠᱟᱹᱢᱤ ᱠᱚ ᱪᱟᱞᱟᱜ ᱠᱟᱱᱟ ᱟᱫᱚ ᱪᱮᱫ ᱞᱟᱜᱤᱫ ᱛᱮᱠᱚ ᱪᱟᱞᱟᱜ ᱠᱟᱱᱟ ᱚᱱᱟ ᱠᱟᱛᱷᱟ ᱞᱟᱹᱭ ᱛᱟᱞᱟᱝ ᱢᱮ ᱢᱟᱥᱮ᱾
ᱢᱟᱱᱮ ᱩᱭᱦᱟᱹᱨ ᱫᱚ ᱪᱮᱫ ᱡᱮ ᱟᱞᱮ ᱵᱟᱭᱨᱮ ᱠᱟᱹᱢᱤ ᱪᱟ ᱠᱟᱛᱮ ᱚᱠᱚᱭ ᱫᱚ ᱢᱚᱱᱮ ᱠᱮᱫᱟᱭ ᱠᱟᱹᱴᱤᱡ ᱵᱷᱟᱜᱮ ᱧᱚᱜᱟᱜ ᱯᱷᱳᱱᱤᱧ ᱦᱟᱛᱟᱣᱼᱟ ᱚᱠᱚᱭ ᱫᱚᱭ ᱞᱟᱹᱭᱼᱟ ᱡᱮ ᱵᱟᱭᱤᱠ ᱮ ᱥᱚᱠ ᱱᱚ ᱰᱨᱤᱢ ᱦᱮᱸᱱᱟᱜ ᱛᱟᱭᱟ ᱰᱨᱤᱢ ᱮ ᱯᱩᱨᱟᱹ ᱛᱟᱭᱟᱭ ᱢᱟᱱᱮ ᱚᱱᱟ ᱠᱚ ᱠᱷᱟᱹᱛᱤᱨ ᱛᱮᱜᱮ ᱡᱟᱹᱥᱛᱤ ᱠᱚ ᱪᱟᱜ ᱜᱮᱭᱟ, ᱟᱨ ᱵᱟᱝ ᱫᱚ ᱢᱤᱫ ᱵᱟᱨ ᱦᱚᱲ ᱦᱚᱸ ᱦᱮᱱᱟᱜ ᱠᱚᱣᱟ ᱱᱚᱝᱠᱟ ᱡᱮ ᱚᱲᱟᱜ ᱨᱮᱱᱟᱜ ᱦᱟᱞᱚᱛ ᱵᱟᱝ ᱵᱷᱟᱜᱮᱭᱟ ᱢᱟᱱᱮ ᱚᱲᱟᱜ ᱨᱮ ᱚᱲᱟᱜ ᱫᱩᱣᱟᱹᱨ ᱩᱱᱟᱹᱜ ᱵᱟᱹᱱᱩᱜᱼᱟ ᱚᱲᱟᱜ ᱫᱩᱣᱟᱹᱨ ᱵᱮᱱᱟᱣ ᱞᱟᱹᱜᱤᱫ ᱦᱚᱸ ᱴᱟᱠᱟ ᱯᱚᱭᱥᱟ ᱨᱚᱡᱠᱟᱨ ᱞᱟᱹᱜᱤᱫ ᱵᱟᱭᱨᱮ ᱠᱟᱹᱢᱤ ᱠᱚ ᱪᱟᱞᱟᱜ ᱜᱮᱭᱟ᱾
ᱟᱪᱪᱷᱟ ᱴᱷᱤᱠᱼᱮᱵᱟᱨᱮ᱾ ᱚᱱᱟ ᱠᱟᱠᱞᱤ ᱨᱮᱱᱟᱜ ᱛᱮᱞᱟ ᱜᱮ ᱤᱧ ᱦᱚᱸᱧ ᱠᱷᱚᱡᱚᱜ ᱠᱟᱱ ᱜᱮᱭᱟ, ᱡᱮ ᱩᱱᱠᱩ ᱡᱟᱦᱟᱸ ᱟᱫᱚ ᱵᱚᱱ ᱞᱟᱹᱭᱮᱫ ᱫᱚ ᱟᱫᱚ ᱱᱟᱥᱮᱱᱟᱜ ᱵᱤᱴᱤ ᱛᱟᱠᱚᱣᱟᱜ ᱥᱮᱱᱟᱜ ᱠᱟᱛᱷᱟᱧ ᱪᱟᱞᱟᱜ ᱠᱟᱱᱟ ᱦᱮᱸ? ᱟᱫᱚ ᱱᱚ ᱵᱟᱹᱵᱩ ᱛᱟᱠᱚᱣᱟᱜ ᱡᱟᱦᱟᱸ ᱪᱚᱞᱞᱤᱥ ᱯᱟᱨᱥᱮᱱ ᱵᱟᱹᱵᱩ ᱛᱟᱠᱚᱣᱟᱜ ᱡᱟᱦᱟᱸ ᱠᱟᱛᱷᱟ ᱞᱟᱝ ᱜᱟᱞᱢᱟᱨᱟᱣ ᱠᱮᱫ ᱫᱚ ᱡᱮ ᱩᱝᱠᱩ ᱫᱚ ᱚᱠᱚᱭ ᱵᱷᱟᱜᱮ ᱢᱳᱵᱟᱭᱤᱞ, ᱵᱷᱟᱜᱮ ᱜᱟᱹᱰᱤ, ᱵᱟᱠᱷᱟᱱ ᱫᱚ ᱵᱷᱟᱜᱮ ᱚᱲᱟᱜ ᱦᱮᱸᱥᱮ ᱟᱨ ᱵᱟᱝᱠᱷᱟᱱ ᱫᱚ ᱪᱮᱫ ᱧᱮᱞᱚᱜᱚᱜᱼᱟ ᱡᱮ ᱦᱟᱯᱮᱱ ᱫᱤᱱ ᱦᱤᱞᱳᱼᱟᱜ ᱡᱮ ᱢᱤᱫᱴᱟᱝ ᱜᱷᱟᱨᱚᱡ ᱨᱮᱱᱟᱜ ᱢᱤᱫᱴᱟᱝ ᱱᱤᱛᱚᱜ ᱠᱷᱚᱱᱟᱜ ᱜᱮ ᱢᱚᱱᱮ ᱨᱮ ᱢᱤᱫᱴᱟᱝ ᱩᱭᱦᱟᱹᱨ ᱛᱟᱦᱮᱱ ᱛᱟᱭᱟ ᱪᱮᱫ ᱞᱮᱠᱟ ᱩᱭᱦᱟᱹᱨ ᱛᱟᱦᱮᱱ ᱛᱟᱭᱟ? ᱡᱟᱦᱟ ᱛᱤᱱ ᱫᱤᱱ ᱫᱚ ᱤᱧᱢᱟ ᱢᱤᱫᱴᱟᱝ ᱮᱸ ᱡᱩᱨᱤ ᱟᱛᱮᱜ ᱥᱮ ᱡᱩᱨᱤ ᱯᱟᱨᱤ ᱛᱟᱦᱮᱱ ᱞᱟᱜᱛᱤ ᱤᱧᱟ᱾ ᱩᱱ ᱦᱤᱞᱳᱜ ᱫᱚ ᱚᱱᱟ ᱜᱷᱟᱨᱚᱸᱡᱽ ᱫᱚ ᱚᱠᱚᱭᱮ ᱜᱚᱦᱚᱲᱟᱭ᱾ ᱥᱮ ᱚᱱᱟ ᱜᱷᱟᱨᱚᱸᱡᱽ ᱫᱚ ᱚᱠᱚᱭᱮ ᱪᱟᱞᱟᱣᱟᱭ ᱩᱱᱤ ᱵᱟᱹᱵᱩ ᱜᱮ᱾ ᱵᱤᱴᱤ ᱛᱟᱠᱚ ᱫᱚ ᱪᱮᱫ ᱞᱮᱠᱟ ᱱᱤᱛᱚᱜ ᱟᱭᱳ ᱵᱟᱵᱟᱣᱟᱜ ᱛᱟᱨᱮᱱ ᱨᱮ ᱦᱮᱱᱟᱜ ᱠᱟᱜ ᱠᱚᱣᱟ? ᱩᱱᱠᱩ ᱴᱷᱮᱱ ᱠᱷᱚᱱᱟᱜ ᱜᱮ ᱱᱤᱛᱚᱜ ᱫᱚ ᱡᱚᱢ ᱧᱩ ᱪᱟᱞᱟᱜ ᱠᱟᱱ ᱛᱟᱠᱚᱣᱟ ᱡᱟᱶᱟᱭ ᱞᱮᱠᱚ ᱵᱟᱠᱷᱟᱱ ᱫᱚ ᱩᱱᱠᱩ ᱫᱚ ᱦᱟᱹᱱᱤ ᱵᱟᱹᱵᱩ ᱴᱷᱮᱱ ᱜᱮ ᱦᱟᱹᱱᱤ ᱡᱟᱦᱟᱸ ᱵᱮᱠᱟᱨ ᱵᱟᱹᱵᱩ ᱥᱮ ᱪᱟᱹᱠᱨᱤ ᱵᱟᱹᱵᱩ ᱴᱷᱮᱱ ᱜᱮᱠᱚ ᱡᱟᱶᱟᱭ ᱠᱟᱠᱚᱣᱟ ᱵᱤᱴᱤ ᱛᱟᱠᱚᱣᱟᱜ ᱫᱚ ᱢᱤᱫᱴᱟᱝ ᱩᱭᱦᱟᱹᱨ ᱵᱷᱟᱵᱱᱟ ᱛᱟᱦᱮᱱᱟ ᱠᱤ ᱡᱮ ᱤᱧ ᱦᱟᱯᱮᱱ ᱫᱤᱱ ᱦᱤᱞᱳᱜ ᱤᱧ ᱜᱷᱟᱨᱚᱸᱧᱡᱽ ᱪᱟᱞᱟᱣ ᱦᱩᱭᱩᱜ ᱛᱤᱧᱟ᱾ ᱥᱮ ᱤᱧ ᱢᱤᱫᱴᱟᱝ ᱵᱷᱟᱜᱤ ᱚᱲᱟᱜ ᱫᱩᱣᱟᱹᱨ ᱵᱮᱱᱟᱣ ᱦᱩᱭᱩᱜ ᱛᱤᱧᱟ᱾
ᱦᱩᱸ ᱚᱱᱟ ᱠᱚᱫᱚ ᱩᱭᱦᱟᱹᱨ ᱵᱷᱟᱵᱽᱱᱟ ᱵᱟᱝ ᱛᱟᱦᱮᱱ ᱛᱟᱠᱚ ᱜᱮᱭᱟ᱾
ᱦᱳᱭ ᱦᱳᱭ ᱟᱫᱚ ᱚᱱ ᱚᱱᱟ ᱞᱮᱠᱟ ᱨᱮᱜᱮ ᱱᱚᱣᱟ ᱠᱟᱛᱷᱟ ᱫᱚᱧ ᱛᱩᱞᱩᱡ ᱫᱟ ᱪᱮᱫᱟᱜ ᱵᱟᱝ ᱚᱱᱟᱜᱮ ᱩᱭᱦᱟᱹᱨ ᱨᱮ ᱡᱮ ᱢᱚᱱᱮ ᱢᱤᱴᱟᱱ ᱵᱤᱴᱤ ᱫᱚᱭ ᱞᱟᱹᱭ ᱠᱮᱫᱟᱭ ᱡᱮ ᱦᱮᱸ ᱩᱱᱠᱩ ᱫᱚ ᱫᱟᱭᱤᱛᱛᱚ ᱠᱚ ᱦᱟᱛᱟᱣ ᱠᱟᱫᱟ ᱪᱮᱫᱟᱜ ᱵᱟᱭ ᱪᱟᱞᱟᱜ ᱫᱚ ᱫᱟᱭᱤᱛᱛᱚ ᱠᱚ ᱦᱟᱛᱟᱣ ᱟᱠᱟᱫ ᱠᱷᱟᱹᱛᱤᱨ ᱛᱮᱜᱮ ᱱᱤᱛᱚᱜ ᱩᱱᱠᱩ ᱢᱤᱫᱴᱟᱝ ᱢᱚᱱᱮ ᱡᱤᱣᱤ ᱨᱮ ᱢᱤᱫᱴᱟᱝ ᱩᱭᱦᱟᱹᱨ ᱵᱷᱟᱵᱽᱱᱟ ᱦᱤᱡᱩᱜ ᱠᱟᱱ ᱛᱟᱠᱚᱣᱟ ᱡᱮ ᱤᱧ ᱞᱟᱯᱷᱟᱝ ᱥᱮ ᱚᱞ ᱯᱟᱲᱦᱟᱣ ᱠᱟᱛᱮᱜ ᱪᱟᱹᱠᱨᱤ ᱡᱩᱫᱤ ᱵᱟᱝ ᱤᱧ ᱧᱟᱢᱟ ᱩᱱᱟᱹᱜ ᱫᱤᱱ ᱤᱧ ᱡᱟᱦᱟᱸ ᱵᱮᱠᱟᱨᱤᱧ ᱛᱟᱦᱮᱱ ᱠᱟᱱᱟ᱾ ᱦᱮᱸ ᱥᱮ ᱵᱟᱝ ᱛᱟᱦᱞᱮ ᱤᱧ ᱛᱟᱭᱚᱢ ᱫᱟᱨᱟᱢ ᱫᱚ ᱪᱮᱫ ᱪᱤᱠᱟᱹᱭ ᱦᱩᱭᱩᱜ ᱛᱤᱧᱟ᱾ ᱤᱧ ᱜᱷᱟᱸᱨᱚᱧᱡᱽ ᱪᱟᱞᱟᱣ ᱞᱟᱹᱜᱤᱫ ᱛᱮ ᱯᱚᱭᱥᱟ ᱚᱠᱟ ᱠᱷᱚᱱᱟᱜ ᱤᱧ ᱧᱟᱢᱟ᱾ ᱟᱞᱮ ᱚᱲᱟᱜ ᱨᱮᱱᱢᱟ ᱜᱷᱟᱸᱨᱡᱽ ᱨᱮᱢᱟ ᱱᱚᱜᱼᱚ ᱱᱚᱝᱠᱟ ᱫᱤᱱ ᱪᱟᱞᱟᱜ ᱫᱤᱱ ᱠᱷᱟᱸᱰᱟᱣ ᱞᱮ ᱠᱟᱹᱢᱤᱭᱟᱞᱮ ᱠᱟᱹᱢᱤ ᱟᱹᱜᱩ ᱠᱟᱛᱮ ᱞᱮ ᱡᱚᱢᱟᱞᱮ᱾ ᱤᱱᱠᱟᱹ ᱜᱮ ᱪᱟᱞᱟᱜ ᱠᱟᱱ ᱛᱟᱞᱮᱭᱟ᱾ ᱛᱟᱦᱚᱞᱮ ᱵᱮᱴᱟᱨ ᱚᱯᱥᱮᱱ ᱯᱟᱸᱡᱟ ᱞᱟᱹᱜᱤᱫ ᱛᱮ ᱱᱟᱯᱟᱭ, ᱮ ᱞᱟᱹᱜᱤᱫ ᱛᱮ ᱩᱱᱤ ᱵᱷᱟᱜᱮᱭᱟᱜ ᱢᱤᱫᱴᱟᱝ ᱯᱟᱱᱛᱷᱟᱭ ᱯᱟᱸᱡᱟ ᱠᱮᱫᱟ᱾ ᱵᱷᱟᱜᱤ ᱯᱟᱱᱛᱷᱟ ᱫᱚ ᱪᱮᱫ ᱠᱟᱱᱟ ᱱᱚᱜᱼᱚ ᱱᱚᱣᱟ ᱡᱮ ᱤᱧ ᱫᱚ ᱵᱟᱭᱨᱮ ᱠᱟᱹᱢᱤᱧ ᱪᱟᱞᱟᱜᱼᱟ ᱴᱟᱠᱟ ᱯᱚᱭᱥᱟ ᱟᱨᱡᱟᱣᱟ ᱦᱮ ᱱᱤᱛᱚᱜ ᱚᱲᱟᱜ ᱫᱩᱣᱟᱹᱨ ᱵᱷᱟᱜᱤᱧ ᱵᱮᱱᱟᱣ ᱞᱮᱠᱷᱟᱱ ᱫᱚ ᱦᱳᱭᱛᱳ ᱤᱧ ᱵᱟᱹᱦᱩ ᱠᱚ ᱤᱢᱟᱹᱧ᱾ ᱢᱤᱫᱴᱟᱝ ᱚᱱᱟ ᱩᱭᱦᱟᱹᱨ ᱵᱷᱟᱵᱱᱟ ᱡᱩᱫᱤ ᱩᱱᱤ ᱚᱲᱟᱜ ᱫᱩᱣᱟᱹᱨ ᱵᱮᱥ ᱵᱟᱝ ᱛᱟᱦᱮᱱ ᱴᱟᱠᱟ ᱯᱚᱭᱥᱟ ᱵᱟᱝ ᱛᱟᱦᱮᱸ ᱦᱟᱥᱟ ᱡᱟᱭᱜᱟ ᱵᱟᱝ ᱛᱟᱦᱮᱱ ᱛᱮ ᱥᱮ ᱩᱱᱤ ᱚᱲᱟᱜ ᱫᱚ ᱚᱠᱚᱭ ᱦᱚᱸ ᱵᱟᱠᱚ ᱮᱢ ᱞᱟᱹᱜᱤᱫᱚᱜ᱾ ᱡᱩᱫᱤ ᱟᱡ ᱛᱮ ᱟᱜᱩ ᱡᱚᱝ ᱠᱷᱟᱱ ᱫᱚ ᱦᱤᱡᱩᱜᱼᱟ ᱵᱷᱟᱜᱤ᱾
ᱦᱮᱸ ᱵᱷᱟᱜᱮ ᱧᱚᱜ ᱜᱮᱭ ᱦᱤᱡᱩᱜ ᱟᱭ ᱵᱟᱝᱠᱷᱟᱱ ᱫᱚ ᱩᱱᱟᱹᱜ ᱵᱷᱟᱜᱮ ᱯᱚᱨᱤᱵᱟᱨ ᱠᱷᱚᱱ ᱫᱚ ᱥᱮ ᱵᱷᱟᱜᱤ ᱧᱚᱜ ᱠᱩᱲᱤ ᱜᱤᱫᱽᱨᱟᱹ ᱫᱚ ᱵᱟᱝᱠᱚ ᱮᱢ ᱞᱟᱹᱜᱤᱫᱚᱜᱼᱟ᱾
ᱮᱠᱵᱟᱨᱮ, ᱠᱟᱛᱷᱟ ᱫᱚ ᱱᱮᱜᱼ ᱱᱤᱭᱟᱹ ᱠᱟᱱᱟ ᱚᱱᱟ ᱨᱮᱱᱟᱜ ᱩᱭᱦᱟᱹᱨ ᱵᱷᱟᱵᱱᱟ ᱠᱟᱛᱮ ᱦᱚᱸ᱾ ᱮᱸ ᱧᱮᱞᱚᱜᱚᱜ ᱠᱟᱱᱟ ᱡᱮ, ᱚᱱᱟᱰᱮ ᱵᱟᱹᱵᱩ ᱛᱟᱠᱚ ᱚᱞ ᱯᱟᱲᱦᱟᱣ ᱨᱮᱱᱟᱜ ᱫᱚ, ᱥᱟᱹᱨᱤᱜᱮ ᱟᱹᱰᱤ ᱠᱚᱢᱚᱜ ᱠᱟᱱ ᱜᱮᱭᱟ, ᱚᱞ ᱯᱟᱲᱦᱟᱜ ᱨᱮᱱᱟᱜ ᱦᱟᱨ ᱥᱮ ᱪᱮᱫᱮᱠᱟ ᱢᱚᱱᱮᱭᱟ?
ᱟᱨ ᱱᱤᱭᱟ. ᱥᱤᱱ ᱱᱚᱜᱼᱚᱭ ᱱᱚᱣᱟ, ᱡᱮᱢᱚᱱ ᱱᱚᱭ ᱡᱮᱢᱚᱱ ᱱᱚᱜᱼᱚᱭ ᱫᱚ ᱱᱤᱭᱟ. ᱤᱭᱟᱹ ᱱᱚᱜᱼᱚᱭ ᱱᱚᱝᱠᱟᱱ ᱫᱤᱱ ᱠᱚᱨᱮ ᱫᱚ ᱢᱟᱱᱮ ᱪᱮᱫ ᱤᱧ ᱞᱟᱹᱭᱟ ᱡᱮ, ᱢᱟᱱᱮ ᱱᱤᱭᱟᱹ ᱫᱚ ᱧᱮᱞ ᱢᱮ ᱱᱚᱜᱚᱭ ᱯᱟᱲᱦᱟᱜ ᱠᱟᱱ ᱨᱮᱦᱚᱸ ᱠᱚ ᱦᱚᱲ ᱩᱱᱟᱹᱜ ᱵᱮᱥᱤ ᱪᱟᱹᱠᱨᱤ ᱫᱚ ᱵᱟᱝ᱾ ᱠᱚ ᱧᱟᱢ ᱞᱟᱹᱜᱤᱫᱚᱜ ᱠᱟᱱᱟ᱾
ᱠᱟᱛᱷᱟ ᱫᱚ ᱠᱟᱱ ᱜᱮᱭᱟ ᱛᱚ, ᱟᱫᱚ ᱚᱱᱟ ᱠᱷᱟᱹᱛᱤᱨ ᱛᱮᱜᱮ ᱱᱤᱛᱚᱜ ᱫᱚ ᱩᱭᱦᱟᱹᱨ ᱵᱷᱟᱵᱽᱱᱟ ᱛᱚ ᱱᱚᱝᱠᱟᱱ ᱫᱚᱨᱠᱟᱨ ᱠᱟᱱ ᱜᱮᱭᱟ᱾ ᱡᱮ ᱤᱧ ᱚᱞ ᱯᱟᱲᱦᱟᱣ ᱚᱞ ᱯᱟᱲᱦᱟᱣ ᱢᱟᱱᱮ ᱤᱧ ᱡᱟᱛᱮ ᱟᱞᱚ ᱠᱚ ᱮᱲᱮ ᱫᱟᱲᱮᱭᱟᱹᱧ ᱢᱟ ᱱᱤᱱᱟᱹᱜ ᱫᱷᱟᱵᱤᱡ ᱥᱤᱠᱷᱱᱟᱹᱛ ᱠᱟᱛᱮᱜ ᱤᱧ ᱫᱩᱧ ᱞᱟᱹᱭᱟ ᱟᱯᱟᱱ ᱟᱹᱯᱤᱱ ᱢᱤᱫᱴᱟᱝ ᱰᱟᱦᱟᱨ ᱯᱟᱱᱛᱷᱟ ᱠᱚ ᱯᱟᱸᱡ ᱯᱟᱸᱡᱟ ᱡᱚᱝ ᱠᱟᱱᱟ, ᱚᱠᱚᱭ ᱚᱠᱟ ᱞᱮᱠᱟᱛᱮ ᱠᱚᱢᱯᱷᱚᱨᱴᱮᱵᱚᱞᱚᱜ ᱜᱮ ᱵᱟᱠᱷᱟᱱ ᱛᱟᱭᱚᱢ ᱫᱟᱨᱟᱢ ᱨᱮ ᱮᱴᱠᱮᱴᱚᱸᱮᱲ ᱛᱤᱜᱩᱱᱟ ᱥᱮ ᱪᱮᱫ ᱞᱮᱠᱟ?
ᱦᱮᱸ ᱮᱸᱴᱠᱮᱴᱚᱲᱮ ᱛᱤᱸᱜᱩᱱᱟᱛᱚ ᱧᱮᱞ ᱢᱮ ᱡᱮ ᱱᱚᱜ ᱚᱭ ᱯᱟᱲᱦᱟᱣ ᱫᱚ ᱡᱮᱢᱚᱱ ᱠᱚᱞᱮᱡ ᱯᱳᱩᱱ ᱵᱚᱪᱷᱚᱨ ᱞᱟᱦᱟ ᱛᱚ ᱯᱮ ᱵᱚᱪᱷᱚᱨ ᱛᱟᱭᱱᱟ ᱱᱤᱭᱟᱹ ᱯᱩᱱ ᱵᱚᱪᱷᱚᱨ ᱠᱟᱫᱟ ᱠᱚ ᱦᱮᱸ ᱞᱟᱦᱟ ᱠᱷᱚᱱ ᱥᱮ ᱛᱟᱨ ᱞᱟᱦᱟ ᱠᱷᱚᱱ ᱚᱱᱟ ᱫᱚ ᱴᱷᱤᱠ ᱵᱟᱹᱧ ᱢᱮᱱ ᱫᱟᱲᱮᱭᱟᱜ ᱠᱟᱱᱟ ᱟᱢ ᱯᱟᱲᱦᱟᱣ ᱛᱮᱜᱮ ᱟᱹᱰᱤ ᱜᱟᱱ ᱵᱚᱭᱮᱥ ᱪᱟᱞᱟᱣ ᱪᱟᱵᱟᱜ ᱛᱟᱢᱟ ᱦᱮᱸ
ᱦᱩᱸ᱾
ᱩᱸ᱾ ᱫᱤᱭᱮ ᱢᱟᱱᱮ ᱯᱟᱲᱦᱟᱣ ᱠᱟᱛᱮᱫ ᱫᱚ ᱤᱧᱫᱚ ᱱᱚᱝᱠᱟᱧ ᱢᱟᱱᱮ ᱯᱟᱲᱦᱟᱣ ᱠᱷᱟᱱ ᱫᱚ ᱯᱩᱨᱟᱹ ᱯᱟᱲᱦᱟᱜ ᱢᱮ ᱡᱮ ᱯᱩᱨᱟᱹ ᱪᱟᱹᱠᱨᱤ ᱧᱟᱢ ᱞᱮ ᱫᱷᱟᱹᱵᱤᱡ ᱢᱟᱱᱮ ᱵᱷᱟᱜᱤ ᱧᱚᱜ ᱟᱨ ᱮᱸ ᱵᱟᱝᱠᱷᱟᱱ ᱫᱚ ᱟᱢᱟᱜ ᱢᱟᱱᱮ ᱜᱮᱱᱡᱮ ᱦᱚᱲ ᱟᱞᱚ ᱠᱚ ᱮᱨᱮ ᱫᱟᱲᱮᱤᱧᱢᱟ ᱚᱠᱚᱭ ᱴᱷᱮᱡ ᱦᱚᱸ ᱪᱮᱫ ᱦᱚᱸ ᱵᱟᱞᱮ ᱦᱩᱭᱩᱜ ᱛᱤ ᱢᱟ ᱯᱟᱲᱦᱟᱜ ᱱᱤᱭᱟᱹ ᱠᱷᱮᱛᱨᱮ ᱫᱚ ᱡᱟᱦᱟᱸᱭ ᱡᱮᱢᱚᱱ ᱤᱧᱜᱤᱧ ᱫᱟᱲᱮᱭᱟᱜ ᱢᱟ ᱤᱧᱛᱮ ᱤᱧᱟᱹᱜ ᱡᱤᱱᱤᱥ ᱤᱧ ᱜᱤᱧ ᱫᱟᱲᱮᱭᱟᱜ ᱢᱟ᱾ ᱚᱝᱠᱟ ᱯᱟᱲᱦᱟᱣ ᱠᱟᱛᱮᱜ ᱴᱟᱠᱟ ᱨᱳᱡᱜᱟᱨ ᱥᱮᱫ ᱜᱮ ᱪᱟᱞᱟᱣ ᱵᱷᱟᱹᱜᱭᱟ ᱢᱟᱱᱮ ᱤᱧᱟᱹᱜ ᱚᱱᱩᱵᱷᱚᱵ ᱛᱮᱦᱚ
ᱦᱳᱭ ᱚᱱᱟ ᱠᱟᱛᱷᱟ ᱜᱤᱧ ᱞᱟᱹᱭ ᱦᱚᱪᱚᱭ ᱫᱟ ᱡᱮ ᱟᱫᱚ ᱚᱱᱟ ᱠᱷᱟᱹᱛᱤᱨ ᱛᱮ ᱜᱚᱢᱠᱮ ᱠᱚ ᱞᱟᱹᱭ ᱜᱮᱭᱟ ᱡᱮ ᱟ ᱞᱟᱯᱷᱟᱝ ᱥᱮᱫ ᱚᱞ ᱯᱟᱲᱦᱟᱣ ᱨᱮᱱ ᱫᱚ ᱵᱟᱹᱵᱩ ᱛᱟᱠᱚᱣᱟᱜ ᱫᱚ ᱟᱨ ᱯᱚᱱᱤ ᱡᱚᱱᱥᱚᱝᱠᱷᱟ ᱫᱚ ᱟᱰᱤ ᱜᱮ ᱠᱚᱢ ᱜᱮᱭᱟ ᱞᱮᱠᱷᱟ ᱡᱚᱠᱷᱟ ᱨᱮᱫᱚ ᱟᱫᱚ ᱥᱟᱹᱨᱤᱜᱮ ᱟ ᱞᱮᱦᱚᱸ ᱟᱞᱮ ᱥᱚᱢᱚᱭ ᱮᱢᱮ ᱧᱮᱞ ᱠᱟᱱ ᱜᱮᱭᱟ ᱟᱨ ᱵᱟᱠᱷᱟᱱ ᱟᱞᱮ ᱥᱚᱢᱚᱭ ᱢᱟᱬᱟᱝ ᱫᱚᱠᱚ ᱢᱮᱱᱠᱷᱟᱱ ᱮ ᱢᱟᱹᱭ ᱛᱟᱠᱚ ᱥᱮ ᱵᱤ ᱴᱤ ᱛᱟᱠᱚ ᱫᱚ ᱵᱟᱠᱚ ᱚᱞ ᱯᱟᱲᱦᱟᱣᱪᱚᱭᱮᱫ ᱠᱚ ᱛᱟᱦᱮᱸᱜᱼᱟ, ᱩᱱ ᱥᱚᱢᱚᱭ ᱫᱚᱠᱚ ᱞᱟᱹᱭ ᱮᱫᱟ ᱠᱩᱲᱤ ᱜᱤᱫᱽᱨᱟᱹ ᱫᱚ ᱩᱱᱟᱹᱜ ᱫᱚ ᱪᱮᱫ ᱮᱢ ᱚ ᱯᱟᱲᱦᱟᱭᱤᱜ ᱦᱚᱲ ᱚᱲᱟᱜ ᱮ ᱪᱟᱞᱟᱜᱼᱟᱭ ᱢᱮᱱᱠᱷᱟᱱ ᱱᱤᱭᱟᱹ ᱦᱚᱸ ᱦᱳᱭ ᱠᱟᱱ ᱜᱮᱭᱟ, ᱱᱤᱛᱚᱜ ᱟᱨᱮᱫᱚ ᱠᱤᱱᱛᱩᱨ ᱯᱜᱟᱹᱞ ᱫᱚ ᱚᱞ ᱯᱟᱲᱦᱟᱣ ᱦᱚᱪᱚᱱᱤᱜ ᱥᱮ ᱛᱤᱱᱟᱹᱜ ᱫᱤᱱ ᱡᱚᱛᱚ ᱫᱤᱱ ᱯᱮᱲᱟ ᱵᱟᱠᱚ ᱞᱟᱜᱟᱜᱼᱟ ᱛᱚᱛᱚ ᱫᱤᱱ ᱫᱚ ᱦᱳᱭ ᱦᱚᱪᱚᱱᱤᱜ ᱚᱠᱚᱭ ᱦᱳᱭᱛᱳ ᱚᱞ ᱯᱟᱲᱦᱟᱣ ᱯᱟᱲᱦᱟᱣ ᱛᱮᱜᱮ ᱠᱚ ᱡᱟᱶᱟᱭᱚᱜ ᱠᱟᱱ ᱜᱮᱭᱟ ᱵᱟᱠᱷᱟᱱ ᱫᱚ ᱚᱞ ᱯᱟᱲᱦᱟᱣ ᱰᱩᱜᱤ ᱠᱟᱛᱮ ᱠᱚ ᱯᱟᱲᱦᱟᱣ ᱤᱭᱟᱹ ᱡᱟᱶᱟᱭᱮᱫ ᱠᱚᱣᱟ ᱠᱚ ᱦᱮᱸᱥᱮ?
ᱦᱮᱸ ᱦᱮᱸ ᱟᱨ ᱵᱟᱝᱠᱷᱟᱱ ᱫᱚ ᱚᱠᱚᱭ ᱫᱚ ᱞᱮᱭᱫᱟᱭ ᱡᱮ ᱵᱟᱝ ᱟᱜᱮ ᱤᱧᱤᱧ ᱯᱟᱲᱦᱟᱣ ᱞᱮᱱᱜᱮ ᱯᱟᱲᱦᱟᱣ ᱢᱩ ᱪᱟᱹᱫ ᱞᱮᱜᱤᱧ ᱛᱟᱨᱯᱚᱨᱮ ᱡᱟᱶᱟᱭᱚᱜ ᱤᱧ ᱚᱱᱟ ᱦᱚᱸ ᱟᱹᱰᱤ ᱦᱚᱲᱟᱜ ᱠᱷᱮᱛᱨᱮ ᱨᱮ ᱧᱮᱞ ᱠᱟᱱᱟ
ᱴᱷᱤᱠ ᱴᱷᱤᱠ᱾ ᱠᱤᱱᱛᱩ ᱮ ᱵᱮᱥᱤᱨ ᱵᱷᱟᱜ ᱚᱱᱟᱛᱤᱧ ᱞᱟᱹᱭᱫᱟ ᱩᱱᱠᱩ ᱫᱚ ᱯᱟᱲᱦᱟᱣ ᱯᱟᱲᱦᱟᱣ ᱪᱮᱛᱟᱱ ᱜᱮ ᱢᱤᱫᱴᱟᱝ ᱦᱮᱸ᱾ ᱦᱮᱸ ᱤᱧ ᱫᱩᱧ ᱞᱟᱹᱭᱟ ᱡᱮ ᱢᱤᱫᱴᱟᱝ ᱠᱩᱲᱤ ᱜᱤᱫᱨᱟᱹ ᱥᱮ ᱢᱤᱫᱴᱟᱝ ᱛᱤᱨᱞᱟᱹ ᱡᱮ ᱟᱡ ᱥᱮᱛᱟᱜ ᱠᱷᱚᱱᱟᱜ ᱠᱟᱹᱢᱤ ᱞᱟᱜᱟᱣᱭᱟ ᱛᱟᱭᱚᱢ ᱫᱟᱨᱟᱢ ᱠᱟᱹᱢᱤ ᱞᱟᱜᱟᱣᱟᱭ ᱨᱮᱦᱚᱸ ᱠᱤᱱᱛᱩ ᱜᱷᱟᱨᱚᱸᱧᱡᱽ ᱪᱟᱞᱟᱣ ᱨᱮᱱᱟᱜ ᱫᱟᱭ ᱫᱟᱭᱤᱛᱛᱚ ᱛᱟᱦᱮᱸᱱ ᱛᱟᱭ ᱩᱱᱤ ᱢᱤᱫᱴᱟᱝ ᱵᱟᱵᱟ ᱦᱚᱲᱟᱜ ᱜᱮ᱾ ᱥᱮ ᱪᱮᱜ ᱞᱮᱠᱟ? ᱟᱨ ᱚᱱᱮᱧ ᱞᱟᱹᱭ ᱠᱮᱫ ᱫᱚ ᱟᱨ ᱴᱷᱤᱠ ᱜᱮᱭᱟ ᱚᱱᱟ ᱦᱚᱸ ᱟᱹᱰᱤ ᱥᱟᱞᱦᱟᱣ ᱜᱮ ᱟᱢ ᱥᱟᱞᱟᱜ ᱜᱟᱞᱢᱟᱨᱟᱣ ᱠᱟᱛᱮᱫ ᱦᱳᱭ ᱥᱮ᱾ ᱦᱮᱸᱛᱚ ᱴᱷᱤᱠ ᱟᱪᱷᱮ ᱢᱟ ᱫᱚᱦᱚᱭ ᱤᱜᱤᱧ ᱦᱮᱸ,
ᱟᱪᱪᱷᱟ ᱦᱮᱸ,